ᱟᱫᱚ ᱦᱮᱸ ᱟᱸᱡᱚᱢᱚᱜ ᱠᱟᱱᱟ᱾
ᱦᱮᱸ ᱚ ᱪᱮᱫ ᱠᱚ ᱞᱟᱹᱭᱟ ᱟᱵᱚ ᱟᱱᱮ ᱡᱟᱦᱟᱸ ᱟᱴᱟᱜ ᱠᱩᱠᱞᱤᱧ ᱠᱩᱞᱤᱭᱮᱫ ᱢᱮᱭᱟ ᱦᱮᱸᱥᱮ ᱦᱮᱸ ᱟᱵᱚᱣᱟᱜ ᱦᱮᱸᱥᱮ ᱟᱵᱚᱣᱟᱜ ᱯᱩᱭᱞᱩ ᱟᱨ ᱢᱩᱪᱟᱹᱫ ᱪᱟᱸᱫᱳ ᱫᱚ ᱚᱠᱟ ᱠᱚ ᱵᱚᱱ ᱚᱠᱟᱠᱤᱱ ᱠᱟᱱᱟ ᱟᱨᱠᱤ
ᱟᱵᱚᱣᱟᱜ ᱯᱳᱭᱞᱳ ᱪᱟᱸᱫᱳ ᱢᱮᱱ ᱛᱮ ᱦᱮᱸ ᱥᱮ ᱟᱵᱚᱣᱟᱜ ᱯᱩᱭᱞᱩ ᱪᱟᱸᱫᱚ ᱠᱟᱱᱟ ᱡᱟᱦᱟᱸ ᱫᱚ ᱢᱟᱜᱽ ᱵᱚᱸᱜᱟ ᱦᱮᱸ ᱥᱮ ᱟᱵᱚᱣᱟᱜ ᱢᱟᱱᱮ ᱥᱟᱱᱛᱟᱲ ᱥᱟᱶᱛᱟ ᱨᱮ ᱮ ᱟᱵᱚ ᱥᱟᱢᱟᱡᱽ ᱨᱮ ᱦᱮᱸ ᱥᱮ ᱡᱟᱦᱟᱸ ᱤᱧ ᱫᱩᱧ ᱵᱟᱲᱟᱭᱟ ᱡᱟᱦᱟᱸ ᱫᱚ ᱞᱟᱹᱭ ᱵᱟᱲᱟ ᱥᱮ ᱟᱸᱡᱚᱢ ᱵᱟᱲᱟ ᱠᱟᱹᱫᱟᱹᱧ ᱦᱮᱸᱥᱮ ᱩᱱ ᱫᱚ ᱯᱷᱟᱹᱜᱩᱱ ᱵᱚᱸᱜᱟ ᱫᱚ ᱯᱩᱭᱞᱩ ᱪᱟᱸᱫᱚ ᱠᱷᱚᱱ ᱫᱚ ᱚᱱᱟ ᱟᱨ ᱢᱩᱪᱟᱹᱫ ᱪᱟᱸᱫᱚ ᱫᱚ ᱦᱩᱭᱩᱜ ᱠᱟᱱᱟ ᱟᱸᱜᱷᱟᱬ ᱵᱚᱸᱜᱟ ᱟᱜᱷᱟᱲ ᱵᱚᱸᱜᱟᱧ ᱢᱮᱱᱫᱟ ᱯᱩᱥ ᱵᱚᱸᱜᱟ ᱥᱮ ᱪᱮᱫ ᱮᱢ ᱞᱟᱹᱭᱟ ᱟᱢ
ᱦᱮᱸ ᱟᱨ ᱢᱩᱪᱟᱹᱫ ᱪᱟᱸᱫᱚ ᱫᱚ ᱦᱩᱭᱩᱜ ᱠᱟᱱᱟ ᱯᱩᱥ ᱟᱨ ᱛᱟᱯᱚᱨᱮ ᱛᱚ ᱢᱟᱜᱽ ᱵᱚᱸᱜᱟ
ᱦᱮᱸ ᱢᱟᱜᱽ ᱵᱚᱸᱜᱟ ᱫᱚ ᱯᱟᱹᱭᱞᱩ ᱟᱨ ᱢᱩᱪᱟᱹᱫ ᱫᱚ ᱯᱩᱥ
ᱦᱮᱸ ᱟᱨ ᱢᱟᱱᱮ ᱟᱹᱰᱤ ᱦᱚᱲ ᱜᱮᱠᱚ ᱢᱟᱱᱮᱭᱟ ᱢᱟᱱᱮ ᱞᱮᱭ ᱛᱟᱦᱮᱱᱟᱠᱚ ᱞᱟᱦᱟ ᱛᱮᱫᱚ ᱡᱮ ᱢᱟᱱᱮ ᱵᱟᱯᱞᱟ ᱠᱚᱫᱚ ᱟᱱᱮ ᱵᱟᱯᱞᱟ ᱫᱚ ᱟᱨᱠᱤ ᱢᱟᱜᱽ ᱯᱷᱟᱹᱜᱩᱱ ᱨᱮ ᱥᱮ ᱚᱱᱟ ᱠᱚᱨᱮ ᱟᱥᱟᱲ ᱛᱤᱱ ᱠᱚᱨᱮ ᱠᱚ ᱠᱚᱨᱟᱣ ᱜᱮᱭᱟ ᱟᱫᱚ ᱚᱠᱟ ᱚᱠᱟ ᱪᱟᱸᱫᱚ ᱨᱮ ᱢᱟᱱᱮ ᱵᱟᱯᱞᱟ ᱟᱵᱚᱣᱟᱜ ᱢᱟᱱᱮ ᱵᱟᱝ ᱜᱟᱱᱚᱜᱼᱟ ᱢᱮᱱᱛᱮ ᱟᱢᱮᱢ ᱵᱟᱰᱟᱭᱟ
ᱤᱧ ᱫᱩᱧ ᱵᱟᱰᱟᱭ ᱪᱮᱫᱟ ᱟᱸᱡᱚᱢ ᱠᱤᱫᱟᱹᱧ ᱦᱮᱸᱥᱮ ᱜᱟᱱᱚᱜᱼᱟ ᱵᱟᱯᱞᱟ ᱫᱚ ᱜᱟᱱᱚᱜᱼᱟ ᱢᱟᱟᱜ ᱯᱷᱟᱹᱜᱩᱱ ᱦᱮᱸᱥᱮ ᱦᱮᱸ ᱟᱨ ᱵᱟᱹᱭᱥᱟᱹᱠᱷ ᱟᱥᱟᱲ ᱦᱮᱸᱥᱮ ᱵᱟᱹᱭᱥᱟᱹ ᱡᱷᱮᱴ ᱵᱚᱸᱜᱟ ᱦᱚᱸᱠᱚ ᱵᱟᱯᱞᱟᱜ ᱜᱮᱭᱟ ᱢᱮᱱᱠᱷᱟᱱ ᱡᱷᱮᱴ ᱵᱚᱸᱜᱟ ᱫᱚᱠᱚ ᱞᱟᱹᱭᱟ ᱡᱟᱦᱟᱸᱭ ᱫᱚ ᱡᱟᱦᱟᱸᱭ ᱢᱟᱱᱮ ᱢᱟᱨᱟᱝ ᱩᱛᱟᱹᱨ ᱩᱛᱟᱹᱨ ᱜᱮᱭᱟ ᱡᱟᱦᱟᱸᱭ ᱦᱮᱸᱥᱮ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱦᱮᱸᱥᱮ ᱦᱮᱸ ᱢᱟᱨᱟᱝ ᱩᱛᱟᱹᱨ ᱜᱮ ᱡᱟᱦᱟᱸᱭ ᱡᱟᱦᱟᱸᱭ ᱫᱚ ᱡᱷᱮᱸᱴ ᱵᱤᱴᱤ ᱥᱮ ᱡᱷᱮᱸᱴ ᱵᱮᱴᱟ ᱥᱮ ᱚᱱᱠᱟ ᱠᱚ ᱞᱟᱹᱭᱟ ᱡᱷᱮᱸᱴ ᱫᱚ ᱵᱟᱝ ᱠᱟᱱᱟ ᱡᱷᱮᱸᱴ ᱥᱮ ᱪᱮᱫ ᱠᱚ ᱡᱟᱭᱦᱳᱠ ᱡᱷᱮᱴ ᱜᱮᱥ ᱡᱷᱮᱴᱜᱮᱧ ᱞᱟᱹᱭ ᱠᱮᱫᱟ ᱡᱷᱮᱴ ᱵᱤᱴᱴᱤ ᱥᱮ ᱡᱷᱮᱴ ᱵᱤᱴᱤ ᱦᱮᱥᱮ ᱦᱮᱸ ᱟᱨ ᱚᱱᱟ ᱩᱱᱠᱤᱱᱟᱜ ᱵᱟᱯᱞᱟ ᱵᱟᱝ ᱜᱟᱱᱚᱜᱼᱟ ᱢᱟᱱᱮ ᱢᱤᱫᱴᱟᱝ ᱢᱟᱨᱟᱝ ᱠᱚᱲᱟ ᱜᱤᱫᱽᱨᱟᱹᱣᱟᱜ ᱦᱚᱸ ᱵᱟᱯᱞᱟ ᱢᱟᱱᱮ ᱵᱟᱭ ᱵᱟᱯᱞᱟ ᱫᱟᱲᱮᱭᱟᱜᱼᱟ ᱡᱷᱮᱴ ᱵᱚᱸᱜᱟ ᱫᱚ ᱟᱨ ᱢᱤᱫᱴᱟᱝ ᱢᱟᱨᱟᱝ ᱠᱩᱲᱤ ᱜᱤᱫᱽᱨᱟᱹ ᱦᱚᱸ ᱵᱟᱭ ᱵᱟᱯᱞᱟ ᱫᱟᱲᱮᱭᱟᱜᱼᱟ ᱚᱱᱠᱟ ᱦᱮᱸ ᱥᱮ ᱚᱱᱠᱟᱧ ᱟᱸᱡᱚᱢ ᱠᱟᱫᱟ ᱟᱨ ᱟᱥᱟᱲ ᱵᱚᱸᱜᱟ ᱦᱚᱸ ᱵᱟᱯᱞᱟᱜ ᱟᱠᱚ ᱥᱟᱱ ᱵᱚᱸᱜᱟ ᱦᱚᱸᱠᱚ ᱵᱟᱯᱞᱟᱜ ᱠᱟᱱᱟ ᱦᱮᱸᱥᱮ ᱟᱨ ᱱᱚᱛᱮ ᱚᱱᱟ ᱠᱚᱜᱮ ᱠᱚ ᱵᱟᱯᱞᱟᱜᱼᱟ ᱟᱨ ᱛᱮ ᱨᱟᱵᱟᱝ ᱯᱩᱥ ᱵᱚᱸᱜᱟ ᱫᱚ ᱵᱟᱹᱧ ᱟᱸᱚᱢ ᱠᱟᱫᱟ ᱢᱟᱜᱽ ᱯᱷᱟᱹᱜᱩᱱ ᱜᱮ ᱵᱷᱟᱜᱤᱧ ᱟᱸᱡᱚᱢ ᱵᱤᱥᱤᱧ ᱟᱸᱚᱢᱫᱟᱸ ᱟᱨ ᱵᱟᱝ ᱜᱟᱱᱚᱜᱼᱟ ᱟᱫᱚ ᱵᱷᱟᱫᱚᱨ ᱵᱚᱸᱜᱟ ᱫᱚ ᱵᱟᱝ ᱜᱟᱱᱚᱜᱼᱟ ᱟᱨ ᱪᱟᱹᱛ ᱵᱚᱸᱜᱟ ᱦᱚᱸ ᱵᱟᱝ ᱜᱟᱱᱚᱜᱼᱟ ᱦᱮᱸᱥᱮ?
ᱦᱮᱸ ᱟᱯᱩᱥ ᱵᱚᱸᱜᱟ
ᱦᱮᱸ
ᱦᱮᱸᱸ
ᱟᱸᱝᱷᱟᱲ ᱵᱚᱸᱜᱟ ᱦᱚᱸ ᱵᱟᱠᱚ ᱵᱟᱯᱞᱟᱜᱼᱟ ᱟᱸᱜᱷᱟᱲ ᱯᱩᱥ ᱵᱟᱠᱚ ᱵᱟᱯᱞᱟᱜᱼᱟ ᱟᱨ ᱵᱷᱟᱫᱚᱨ ᱵᱷᱟᱫᱚᱨ ᱟᱨ ᱟᱹᱥᱤᱱᱥᱤᱱ ᱫᱟᱸᱥᱟᱭ ᱥᱚᱨᱦᱟᱭ ᱵᱚᱸᱜᱟ ᱦᱚᱭᱛᱳ ᱚ ᱩᱱᱟᱜ ᱦᱚ ᱵᱟᱝᱚᱢ ᱟ ᱤᱧ ᱫᱟᱸᱥᱟᱭ ᱥᱚᱨᱦᱟᱭ ᱦᱚᱸ ᱵᱟᱹᱧ ᱟᱸᱡᱚᱢ ᱠᱮᱫᱫᱟ ᱡᱮ ᱵᱟᱯᱞᱟ ᱢᱮᱱᱛᱮ ᱦᱮᱸᱥᱮ
ᱦᱮᱸ ᱟᱫᱚ ᱤᱭᱟᱹ ᱪᱮᱫ ᱠᱚ ᱞᱟᱹᱭᱟ ᱦᱚᱜᱼᱚᱭ ᱡᱮ ᱟᱵᱚ ᱫᱚ ᱢᱟᱜᱽ ᱵᱚᱸᱜᱟ ᱨᱮ ᱡᱟᱦᱟ ᱵᱟᱦᱟ ᱵᱚᱱ ᱯᱚᱨᱚᱵᱽ ᱦᱩᱭᱩᱜᱼᱟ᱾ ᱟᱫᱚ ᱚᱱᱟ ᱫᱚ ᱢᱟᱱᱮ ᱪᱮᱫ ᱨᱮᱵᱚᱱ ᱯᱚᱨᱚᱵᱚᱜᱼᱟ ᱟᱨᱠᱤ?
ᱵᱟᱦᱟ
ᱵᱟᱝ ᱵᱟᱦᱟ ᱫᱚ ᱵᱟᱹᱧ ᱞᱟᱹᱭ ᱮᱫᱟ ᱚᱱᱮ ᱢᱟᱜᱽ ᱵᱚᱸᱜᱟ ᱨᱮᱦᱚᱸ ᱛᱚ ᱥᱤᱢ ᱵᱚᱱ ᱡᱚᱢ ᱠᱚᱣᱟ ᱟᱨᱠᱤ ᱦᱮᱸ ᱥᱮ
ᱦᱮᱸ ᱦᱮᱸ
ᱢᱟᱠ ᱥᱤᱢ ᱡᱟᱦᱟᱸ
ᱚᱱᱟ ᱫᱚ ᱢᱟᱜᱽ ᱥᱤᱢ ᱠᱚ ᱞᱟᱹᱭᱟ ᱦᱮᱸᱥ ᱚᱱᱟ ᱫᱚ ᱢᱟᱜᱽ ᱥᱤᱢ ᱫᱚ ᱤᱧ ᱫᱩᱧ ᱞᱟᱹᱭᱟ ᱢᱟᱜᱽ ᱥᱤᱢ ᱫᱚ ᱤᱭᱟᱹ ᱢᱮᱱ ᱤᱭᱟᱹ ᱢᱮᱱᱛᱮᱠᱚ ᱤᱭᱟᱹᱭᱟ ᱡᱟᱦᱟᱸ ᱫᱚ ᱪᱮᱫ ᱡᱟᱭ ᱥᱚᱱᱤᱵᱟᱨ ᱚᱱᱟ ᱢᱟᱦᱟ ᱫᱚ ᱥᱟᱱᱛᱟᱲ ᱫᱚ ᱵᱟᱹᱧ ᱞᱟᱹᱭ ᱫᱟᱲᱮᱭᱟᱜ ᱠᱟᱱᱟ ᱵᱟᱲᱟᱭ ᱠᱷᱟᱱ ᱞᱟᱹᱭ ᱢᱮ ᱥᱮ ᱡᱮ ᱥᱚᱱᱤᱵᱟᱨ ᱫᱚ ᱚᱠᱟ ᱠᱚ ᱞᱟᱹᱭᱟ ᱢᱟᱱᱮ ᱚᱠᱟ ᱢᱟᱦᱟ ᱠᱟᱱᱟ?
ᱚᱱᱟ ᱫᱚ ᱧᱩᱦᱩᱢ ᱠᱚ ᱞᱟᱹᱭᱟ
ᱟᱪᱪᱷᱟ ᱚᱱᱟ ᱫᱚ ᱢᱟᱱᱮ ᱫᱤᱥᱟᱹ ᱫᱚ ᱛᱟᱦᱮᱱ ᱛᱤᱧᱟᱹ ᱦᱮᱸ ᱢᱮᱱᱠᱷᱟᱱ ᱟᱫᱚ ᱴᱟᱴᱠᱟ ᱴᱟᱴᱠᱟᱧ ᱦᱤᱲᱤᱧ ᱴᱷᱤᱠ ᱠᱟᱜᱼᱟ ᱢᱮᱱᱠᱷᱟᱱ ᱤᱭᱟᱹ ᱫᱚᱧ ᱩᱭᱦᱟᱹᱨ ᱞᱮᱫᱟᱫᱟ ᱢᱮᱱᱠᱷᱟᱱ ᱚᱠᱟᱴᱟᱜᱠᱟ ᱢᱟᱦᱟ ᱠᱟᱱᱟ ᱚᱱᱟ ᱵᱟᱹᱧ ᱴᱷᱤᱠ ᱫᱟᱲᱮᱭᱟᱜ ᱧᱩᱦᱩᱢ ᱢᱟᱦᱟ ᱨᱮᱜᱮ ᱠᱚ ᱢᱟᱱᱮ ᱟᱫᱚ ᱚᱱᱟ ᱫᱚ ᱱᱮᱰᱟ ᱜᱚᱴᱟ ᱠᱟᱛᱮ ᱢᱟᱜᱽ ᱨᱮᱜᱮ ᱦᱮᱸᱥᱮ ᱱᱮᱰᱟ ᱜᱚᱴᱟ ᱠᱟᱛᱮᱜ ᱠᱚ ᱡᱚᱢ ᱠᱚᱣᱟ ᱡᱮ ᱫᱩᱲᱩᱵ ᱡᱟᱭᱨᱟᱭᱮᱱᱟ ᱠᱚ ᱢᱤᱫ ᱴᱮᱱ ᱡᱷᱚᱛᱚ ᱠᱚ ᱟᱛᱩ ᱨᱮᱱ ᱦᱚᱲ ᱥᱟᱱᱟᱢ ᱜᱮ ᱦᱸᱥᱮ ᱦᱮᱸ ᱟᱫᱚ ᱫᱩᱲᱩᱵ ᱡᱟᱣᱨᱟ ᱠᱟᱛᱮᱜ ᱠᱚ ᱞᱟᱹᱭ ᱠᱮᱫᱟ ᱡᱮ ᱛᱟᱦᱚᱞᱮ ᱱᱚᱶᱟ ᱢᱟᱦᱟ ᱨᱮᱵᱚᱱ ᱡᱚᱢ ᱠᱚᱣᱟ ᱥᱮ ᱱᱩᱱᱟᱹᱜ ᱢᱟᱹᱦᱤᱛ ᱨᱮᱥᱮ ᱦᱮᱸᱥᱮ ᱚᱱᱠᱟ ᱟᱨᱠᱤ ᱟᱯᱮ ᱥᱮᱫ ᱫᱚ ᱪᱮᱫ ᱞᱮᱠᱟ?
ᱦᱮᱸ ᱦᱮᱸ ᱟᱞᱮ ᱥᱮᱫ ᱦᱚᱸ ᱚᱱᱠᱟ ᱜᱮ᱾ ᱢᱟᱱᱮ ᱢᱮᱱᱟᱠᱚ ᱡᱮ ᱢᱚᱬᱮ ᱢᱟᱦᱟ ᱢᱩᱞᱩᱜ ᱨᱮᱠᱚ ᱢᱟᱜᱽᱥᱤᱢ ᱠᱚ ᱡᱚᱢ ᱠᱚᱣᱟ ᱢᱮᱱᱠᱷᱟᱱ ᱟᱹᱛᱩ ᱴᱚᱞᱟ ᱠᱚᱨᱮᱱᱟᱜ ᱢᱟᱱᱮ ᱟᱭᱢᱟ ᱞᱮᱠᱟᱱᱟᱜ ᱟᱱᱟ ᱮᱸᱴᱠᱮᱴᱚᱬᱮ ᱠᱚ ᱡᱚᱫᱤ ᱦᱤᱡᱩᱜᱼᱟ ᱟᱨᱠᱤ ᱦ ᱟᱫᱚ ᱚᱱᱟ ᱠᱷᱟᱹᱛᱤᱨ ᱛᱮ ᱛᱟᱭᱚᱢ ᱟᱠᱚ ᱟᱨ ᱦᱚᱜ ᱚ ᱱᱚᱝᱠᱟ ᱠᱟᱛᱮᱜ ᱜᱮ ᱢᱟᱱᱮ ᱦᱩᱭᱩᱜᱼᱟ
ᱦᱩᱸ
ᱦᱮᱸ ᱟᱫᱚ ᱵᱟᱦᱟ ᱫᱚ ᱛᱤᱥ ᱵᱩᱱ ᱵᱟᱦᱟ ᱵᱚᱸᱜᱟᱜᱼᱟ?
ᱵᱟᱦᱟ ᱵᱚᱸᱜᱟ ᱫᱚ ᱤᱧ ᱫᱚᱩᱧ ᱟᱸᱡᱚᱢ ᱠᱟᱫᱟ ᱦᱮᱸᱥᱮ ᱢᱩᱞᱩᱜ ᱢᱚᱬᱮ ᱢᱟᱦᱟ ᱜᱮ ᱦᱮᱸᱥᱮ ᱢᱮᱱᱠᱷᱟᱱ ᱟᱫᱚ ᱱᱮᱛᱟᱨ ᱫᱚ ᱤᱧ ᱫᱚ ᱢᱟᱜᱽ ᱵᱚᱸᱜᱟ ᱵᱚᱞᱚ ᱛᱚᱨᱟ ᱜᱮ ᱤᱭᱟᱹ ᱢᱚᱴᱟᱧ ᱧᱮᱞ ᱫᱟ ᱡᱷᱚᱛᱚ ᱟᱛᱳ ᱟᱛᱳ ᱦᱤᱥᱟ. ᱧᱮᱞᱫᱟᱹᱧ ᱡᱮ ᱱᱮᱰᱟ ᱜᱚᱴᱟᱭ ᱫᱟᱠᱚ ᱢᱟᱦᱟᱼᱟ ᱢᱟᱱᱮ ᱟᱫᱚ ᱱᱮᱰᱟ ᱜᱚᱴᱟ ᱠᱟᱛᱮᱜ ᱠᱚ ᱵᱟᱦᱟᱜ ᱟᱫᱚ ᱚᱱᱮ ᱢᱩᱞᱩᱜ ᱢᱚᱬᱮ ᱢᱟᱦᱟ ᱫᱚ ᱵᱟᱠᱚ ᱛᱟᱸᱜᱤ ᱠᱟᱜ ᱠᱟᱱᱟ ᱥᱮ ᱟᱢ ᱟᱯᱮᱥᱮᱫ ᱪᱮᱫ ᱞᱮᱠᱟ?
ᱦᱮᱸ ᱟᱞᱮ ᱥᱮᱫ ᱦᱚᱸ ᱚᱱᱠᱟ ᱜᱮ ᱟᱨᱠᱤ ᱟᱫᱚ ᱪᱮᱫ ᱠᱚ ᱞᱟᱹᱭᱟ ᱢᱟᱱᱮ ᱢᱟᱱᱮ ᱞᱟᱹᱭ ᱜᱟᱱᱚᱜᱼᱟ ᱡᱮ ᱞᱟᱹᱭᱟᱠᱚ ᱵᱟᱦᱟ ᱫᱚ ᱵᱟᱝᱢᱟ ᱯᱷᱟᱹᱜᱩᱱ ᱵᱚᱸᱜᱟ ᱤᱭᱟᱹ ᱯᱷᱟᱹᱜᱩᱱ ᱵᱚᱸᱜᱟ ᱨᱮ ᱤᱭᱟᱹ ᱢᱩᱞᱩᱜ ᱢᱚᱬᱮ ᱢᱟᱦᱟ ᱨᱮᱠᱚ ᱵᱟᱦᱟ ᱵᱚᱸᱜᱟᱜᱼᱟ ᱟᱫᱚ ᱦᱚᱠᱚᱝ ᱠᱟ ᱟᱨᱠᱤ ᱟᱱᱟᱴ ᱮᱴᱠᱮᱴᱚᱬᱮ ᱠᱚ ᱠᱚ ᱛᱮᱭᱟᱨ ᱞᱮᱱᱠᱷᱟᱡ ᱫᱚ ᱛᱮᱭᱟᱨ ᱞᱮᱝᱠᱷᱟᱡ ᱫᱚ ᱚᱱᱟ ᱯᱷᱟᱹᱜᱩᱱ ᱵᱚᱸᱜᱟ ᱨᱮ ᱡᱟᱦᱟᱸ ᱢᱚᱬᱮ ᱢᱩᱞᱩ ᱢᱟᱦᱟ ᱨᱮᱫᱚ ᱵᱟᱝ ᱠᱚ ᱠᱚᱨᱟᱣ ᱫᱟ ᱫᱤᱨᱤᱜ ᱠᱟᱱᱟ ᱟᱨ ᱵᱟᱝᱠᱷᱟᱱᱡ ᱫᱚ ᱯᱩᱭᱞᱩ ᱥᱮᱫ ᱨᱮᱦᱚᱸ ᱠᱚ ᱠᱚᱨᱟᱣ ᱜᱚᱫ ᱫᱟ ᱱᱚᱜᱼᱚ ᱱᱚᱝᱠᱟ
ᱠᱟ ᱜᱮ
ᱦᱮᱸ ᱟᱨ ᱤᱭᱟᱹ
ᱢᱟᱜ ᱢᱚᱬᱮ ᱫᱚ ᱚᱠᱟ ᱞᱮᱠᱟ ᱛᱟᱦᱚᱞᱮ ᱢᱟᱜ ᱢᱚᱬᱮ ᱫᱚ ᱚᱠᱟ ᱪᱟᱸᱫᱳ ᱯᱮ ᱢᱟᱜ ᱢᱚᱬᱮᱭᱟ ᱟᱯᱮ ᱫᱚ
ᱦᱮᱸ ᱢᱟᱜ ᱢᱚᱲᱮ ᱫᱚ ᱟᱞᱮ ᱦᱚᱸ ᱚᱱᱠᱟᱜ ᱡᱷᱮᱸᱴ ᱵᱚᱸᱜᱟ ᱟᱨ ᱵᱟᱝᱠᱷᱟᱡ ᱵᱟᱹᱭᱥᱟᱹᱠᱷ ᱵᱚᱸᱜᱟ ᱱᱚᱜᱼᱚ ᱱᱚᱝᱠᱟ
ᱟᱪᱪᱷᱟ ᱛᱟᱦᱚᱞᱮ ᱟᱯᱮ ᱥᱮᱫ ᱫᱚ ᱵᱟᱦᱟ ᱢᱟ ᱢᱚᱬᱮ ᱵᱟᱨᱭᱟ ᱜᱮ ᱦᱩᱭᱩᱜᱼᱟ ᱦᱮᱸ ᱥᱮ
ᱦᱮᱸ ᱵᱟᱦᱟ ᱢᱟᱜ ᱢᱬᱮ ᱠᱤᱱᱛᱩ ᱟᱞᱮ ᱫᱚ ᱢᱚᱬᱮ ᱥᱮᱨᱢᱟ ᱟᱨᱠᱤ ᱵᱟᱫ ᱵᱟᱫ ᱛᱮᱞᱮ ᱠᱚᱨᱟᱣ ᱜᱮᱭᱟ
ᱳ ᱚᱱᱠᱟ ᱱᱟᱯᱟᱭ ᱜᱮᱭᱟ ᱱᱟᱯᱟᱭ ᱜᱮᱭᱟ ᱢᱚᱬᱮ ᱢᱚᱬᱮ ᱥᱮᱨᱢᱟ ᱚᱠᱛᱚ ᱧᱟᱢ ᱞᱮᱠᱷᱟᱱ ᱟᱭᱢᱟ ᱞᱮᱠᱟ ᱟᱹᱰᱤ ᱢᱚᱸᱡᱽ ᱠᱚᱡ ᱵᱟᱦᱟ ᱢᱚᱬᱮ ᱦᱩᱭᱩᱜᱼᱟ ᱥᱮ
ᱦᱮᱸ ᱟᱫᱚ ᱪᱮᱫ ᱠᱚ ᱞᱟᱹᱭᱟ ᱚᱱᱮ ᱠᱟᱨᱟᱢ ᱵᱚᱸᱜᱟ ᱫᱚ ᱛᱤᱥ ᱵᱚᱱ ᱵᱚᱸᱜᱟᱼᱟ᱾
ᱟᱫᱚ ᱠᱟᱨᱟᱢ ᱵᱚᱸᱜᱟ ᱫᱚ ᱤᱧ ᱫᱚ ᱠᱟᱨᱟᱢ ᱵᱚᱸᱜᱟ ᱢᱮᱱᱛᱮᱫᱚ ᱠᱟᱨᱟᱢ ᱵᱚᱸᱜᱟ ᱫᱚ ᱚᱱᱮ ᱟᱸᱜᱷᱟᱲ ᱵᱚᱸᱜᱟ ᱜᱮ ᱛᱚ ᱦᱮᱸᱥᱮ ᱦᱩ ᱟᱫᱚ ᱤᱧ ᱫᱚ ᱩᱱᱟᱹᱜ ᱢᱟᱱᱮ ᱟᱞᱮᱥᱮᱫ ᱫᱚ ᱚᱱᱠᱟ ᱫᱚ ᱵᱟᱹᱧ ᱧᱮᱞ ᱟᱠᱟᱫᱟ ᱟᱫᱚ ᱠᱟᱨᱟᱢ ᱫᱚ ᱟᱞᱮᱥᱮᱫ ᱫᱚ ᱵᱟᱝ ᱦᱩᱭᱩᱜᱼᱟ ᱚᱱᱠᱟ ᱫᱚ ᱟᱫᱚ ᱟᱯᱮ ᱥᱮᱫ ᱫᱚ ᱦᱩᱭᱩᱜᱼᱟ ᱦᱮᱸᱥᱮ
ᱦᱮᱸ ᱦᱮᱸ ᱦᱩᱭᱩᱜ ᱜᱮᱭᱟ᱾
ᱚᱱᱟᱛᱮ ᱟᱢ ᱟᱢᱜᱮ ᱞᱟᱹᱭᱢᱮ ᱞᱟᱹᱭ ᱟᱸᱡᱚᱢᱟᱹᱧ ᱢᱮ ᱛᱟᱦᱚᱞᱮ ᱠᱟᱨᱟᱢ ᱵᱚᱸᱜᱟ ᱫᱚ ᱚᱠᱟ ᱚᱠᱛᱚ ᱨᱮᱠᱚ ᱠᱟᱨᱟᱢᱚᱜᱼᱟ᱾
ᱦᱮᱸ ᱱᱚᱝᱠᱟᱧ ᱧᱮᱞ ᱵᱟᱲᱟᱣ ᱠᱟᱫᱟ ᱠᱟᱨᱟᱢ ᱵᱚᱸᱜᱟ ᱫᱚ ᱚᱱᱮ ᱡᱟᱦᱟᱸ ᱠᱩᱱᱟᱹᱢᱤ ᱦᱤᱞᱳᱜ ᱟᱨᱠᱤ ᱟᱜᱷᱟᱲ ᱵᱚᱸᱜᱟ ᱨᱮᱱᱟᱜ ᱠᱩᱱᱟᱹᱢᱤ ᱦᱤᱞᱚᱜ ᱠᱚ ᱠᱟᱨᱟᱢ ᱯᱚᱨᱚᱵ ᱥᱮ ᱠᱟᱨᱟᱢ ᱵᱚᱸᱜᱟ ᱵᱩᱨᱩ ᱫᱚ ᱦᱩᱭᱩᱜᱼᱟ ᱟᱨᱠᱤ ᱟᱨ ᱦᱚᱸᱜᱼᱚᱭ ᱡᱮ ᱡᱟᱦᱟᱸ ᱠᱟᱨᱟᱢ ᱯᱚᱨᱚᱵᱽ ᱨᱮᱱᱟᱜ ᱯᱚᱨᱚᱵᱽ ᱫᱚ ᱵᱟᱝᱠᱚ ᱞᱟᱹᱭᱟ ᱵᱚᱸᱜᱟ ᱵᱩᱨᱩ ᱨᱮᱱᱟᱜ ᱡᱟᱦᱟᱸ ᱵᱤᱱᱛᱤ ᱵᱟᱸᱠᱷᱮᱬ ᱚᱱᱟ ᱫᱚ ᱠᱟᱹᱨᱢᱩ ᱫᱷᱟᱨᱢᱩ ᱱᱩᱜᱩᱝᱠᱤᱱ ᱤᱫᱤ ᱠᱟᱛᱮᱜ ᱜᱮ ᱦᱩᱭᱩᱜᱼᱟ ᱟᱨᱠᱤ
ᱦᱩᱸ
ᱵᱟᱸᱠᱷᱮᱲ ᱠᱚ ᱡᱟᱦᱟᱸ ᱠᱚ ᱤᱭᱟᱹᱭᱟ ᱥᱮ ᱥᱮ ᱧᱮᱞ ᱟᱠᱟᱫᱟᱵᱚᱱ ᱡᱮ ᱤᱭᱟᱹᱭᱟᱠᱚ ᱟᱨᱠᱤ
ᱦᱮᱸ
ᱱᱩᱠᱤᱱ ᱮᱠᱞᱟ ᱛᱮ ᱜᱮ
ᱟᱪᱪᱷᱟ ᱟᱨ ᱛᱟᱦᱚᱞᱮ ᱟᱢ ᱫᱚ ᱟᱯᱮ ᱥᱮᱫ ᱨᱮ ᱠᱟᱨᱟᱢ ᱠᱚ ᱦᱩᱭᱩᱜᱼᱟ ᱦᱮᱸ ᱥᱮ ᱟᱫᱚ ᱧᱮᱞ ᱵᱟᱲᱟ ᱟᱠᱟᱫ ᱜᱮᱭᱟᱢ ᱠᱟᱨᱟᱢ᱾
ᱦᱮᱸ ᱠᱟᱨᱟᱢ ᱫᱩᱧ ᱧᱮᱞ ᱵᱟᱲᱟᱣ ᱟᱠᱟᱫ ᱜᱮᱭᱟ ᱱᱚᱝᱠᱟ ᱩᱱᱠᱩ ᱡᱟᱦᱟᱸᱭ ᱰᱟᱸᱜᱩᱣᱟᱹ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱛᱟᱦᱮᱱᱟ ᱱᱩᱠᱩ ᱜᱮ ᱚᱱᱠᱟ ᱠᱟᱨᱟᱢ ᱠᱚ ᱵᱤᱫᱟ ᱟᱨᱠᱤ ᱟᱨ ᱱᱟᱹ ᱱᱟᱹᱭ ᱥᱮ ᱱᱚᱝᱠᱟ ᱠᱚ ᱤᱫᱤᱭᱟ ᱜᱟᱰᱟᱛᱮ ᱛᱩᱯᱩᱱ ᱠᱚ ᱪᱟᱞᱟᱜᱼᱟ᱾ ᱟᱨ ᱚᱱᱠᱟ ᱠᱚ ᱵᱤᱫ ᱤᱭᱟᱹᱭᱟ ᱚᱸᱰᱮ ᱠᱷᱚᱡ ᱠᱚ ᱤᱭᱟᱹ ᱟᱹᱜᱩᱭᱟ ᱟᱨᱮ ᱱᱚᱜᱼᱚ ᱚᱝᱠᱟ ᱜᱮ ᱦᱳᱭᱳᱜᱼᱟ ᱟᱨᱠᱤ
ᱟᱫᱚ ᱛᱟᱦᱚᱞᱮ ᱠᱟᱨᱟᱢ ᱫᱚ ᱢᱤᱫ ᱧᱤᱫᱟᱹ ᱜᱮ ᱦᱳᱭᱳᱜᱼᱟ ᱢᱤᱫ ᱥᱤᱧ ᱢᱤᱫ ᱧᱤᱫᱟᱹ ᱥᱮ ᱚᱠᱟ ᱞᱮᱠᱟ?
ᱦᱮᱸ ᱦᱮᱸ ᱠᱟᱨᱟᱢ ᱫᱚ ᱚᱱᱠᱟ ᱢᱤᱫ ᱥᱤᱧ ᱢᱤᱫ ᱧᱤᱫᱟᱹ ᱵᱤᱱᱛᱤ ᱵᱟᱸᱠᱷᱮᱲ ᱠᱚ ᱛᱟᱞᱟᱛᱮ ᱧᱤᱫᱟᱹ ᱟᱸᱜᱟᱼᱟ᱾ ᱚᱱᱟ ᱥᱟᱶᱛᱮ ᱟ ᱢᱟᱱᱮ ᱟᱸᱜ ᱚᱱᱠᱟ ᱵᱟᱸᱠᱷᱮᱬ ᱠᱚ ᱦᱳᱭᱳᱜᱼᱟ ᱚᱱᱟ ᱠᱚ ᱛᱟᱞᱟ ᱛᱮᱜᱮ ᱟᱨ ᱧᱤᱫᱟᱹ ᱟ ᱟᱸᱜᱟᱼᱟ᱾
ᱦᱮᱸ
ᱟᱨ ᱪᱮᱫ ᱠᱚ ᱞᱟᱹᱭᱟ ᱱᱚᱜᱼᱚᱭ ᱡᱟᱦᱟᱸ ᱜᱚᱴ ᱵᱚᱸᱜᱟ ᱵᱚᱱ ᱞᱟᱹᱭᱟ ᱟᱫᱚ ᱱᱚᱣᱟ ᱫᱚ ᱛᱤᱥ ᱵᱩᱱ ᱵᱚᱸᱜᱟ ᱛᱮ
ᱯᱚᱴ ᱵᱚᱸᱜᱟ ᱫᱚ ᱤᱧ ᱫᱩᱧ ᱞᱟᱹᱭᱟ ᱥᱚᱨᱚᱦᱟᱭ ᱵᱚᱸᱜᱟ ᱥᱮ ᱤᱧ ᱫᱚ ᱚᱱᱟ ᱥᱚᱨᱦᱟᱭ ᱵᱚᱸᱜᱟ ᱜᱤᱧ ᱟᱸᱡᱚᱢ ᱠᱟᱫᱟ ᱛᱚ ᱦᱮᱸᱥᱮ ᱜᱚᱴ ᱵᱚᱸᱜᱟ ᱫᱚ ᱦᱮᱸᱥᱮ ᱟᱫᱚ ᱥᱚᱨᱦᱟᱭ ᱵᱚᱸᱜᱟ ᱜᱤᱧ ᱵᱟᱲᱟᱭᱟ ᱟᱫᱚ ᱩᱱᱟᱹᱜ ᱤᱭᱟᱹ ᱥᱟᱺᱦᱤᱡᱽ ᱫᱚ ᱵᱟᱹᱧ ᱵᱟᱲᱟᱭᱟ ᱡᱚᱛᱷᱟᱛ ᱥᱟᱺᱦᱤᱡᱽ ᱡᱮ ᱚᱠᱟ ᱵᱚᱸᱜᱟ ᱫᱚ ᱟᱢᱜᱮ ᱛᱟᱦᱚᱞᱮ ᱵᱟᱲᱟᱭ ᱠᱷᱟᱱᱮᱢ ᱠᱟᱹᱴᱤᱡᱽ ᱞᱟᱸᱭ ᱟᱡᱚᱢᱟᱹᱧ ᱢᱮ
ᱦᱮᱸ ᱦᱮᱸ ᱟᱢ ᱵᱟᱝ ᱴᱷᱤᱠ ᱜᱮᱢ ᱵᱟᱲᱟᱭᱟ ᱥᱚᱨᱦᱟᱭ ᱵᱚᱸᱜᱟ ᱜᱮ ᱜᱚᱴ ᱵᱚᱸᱜᱟ ᱵᱩᱨᱩ ᱫᱚᱵᱩᱱ ᱠᱚᱨᱟᱣᱟ ᱾ ᱥᱚᱨᱦᱟᱭ ᱨᱮ ᱟᱨᱠᱤ ᱩᱱᱠᱩ ᱰᱟᱹᱝᱨᱤ ᱵᱚᱱ ᱛᱚᱞ ᱠᱟᱠᱚᱣᱟ ᱛᱚ ᱩᱱ ᱣᱟᱜ ᱡᱟᱦᱟᱸ ᱨᱮᱵᱚᱱ ᱛᱚᱞ ᱠᱟᱠᱚᱣᱟ ᱚᱸᱰᱮ ᱜᱮ ᱟᱨᱠᱤ ᱟᱸ ᱵᱚᱸᱜᱟ ᱵᱩᱨᱩ ᱥᱮ ᱩᱱᱠᱩ ᱪᱩᱢᱟᱹᱲᱟ ᱠᱚ ᱦᱚᱸ ᱚᱱᱟ ᱠᱚ ᱛᱟᱞᱟ ᱛᱮᱜᱮ ᱚᱱᱟ ᱜᱚᱰ ᱵᱚᱸᱜᱟ ᱵᱩᱨᱩ ᱫᱚᱵᱩᱱ ᱠᱚᱨᱟᱣᱟ᱾
ᱦᱮᱸ ᱚᱱᱟᱜᱤᱧ ᱵᱟᱲᱟᱭᱟ ᱤᱧ ᱦᱚᱸ᱾
ᱦᱮᱸ ᱟᱨ ᱪᱮᱫ ᱠᱚ ᱞᱟᱹᱭᱟ ᱚᱱᱮ ᱥᱟᱠᱨᱟᱛ ᱡᱚᱠᱷᱚᱡ ᱯᱚᱨᱚᱵᱽ ᱦᱩᱭᱩᱜᱼᱟ ᱦᱮᱸᱥᱮ ᱩᱱ ᱫᱚ ᱟᱨ ᱪᱮᱫ ᱪᱮᱫ ᱠᱚᱵᱚᱱ ᱡᱚᱢ ᱜᱮᱭᱟ ᱠᱟᱹᱴᱤᱡ ᱮᱢ ᱞᱟᱹᱭ ᱞᱮᱠᱷᱟᱡ
ᱥᱟᱠᱨᱟᱛ ᱥᱚᱢᱚᱭ ᱫᱚ ᱟᱸ ᱦᱩᱭᱩᱜᱼᱟ ᱥᱟᱠᱨᱟᱛ ᱫᱚ ᱯᱩᱥ ᱵᱚᱸᱜᱟ ᱢᱩᱪᱟᱹᱫ ᱨᱮ ᱚᱱᱟ ᱫᱚ ᱡᱚᱛᱚ ᱦᱚᱲ ᱜᱮᱵᱚᱱ ᱵᱟᱲᱟᱭ ᱜᱮᱭᱟ ᱦᱮᱸ ᱥᱮ ᱟᱫᱚ ᱡᱚᱢ ᱦᱩᱭᱩᱜᱼᱟ ᱛᱚᱠᱷᱚᱱ ᱫᱚ ᱯᱤᱴᱷᱟᱹ ᱞᱟᱴᱷᱮ ᱦᱮᱸ ᱥᱮ ᱛᱟᱨᱯᱚᱨ ᱞᱮᱴᱚ ᱦᱮᱸ ᱥᱮ ᱦᱩᱢ ᱟᱨ ᱟᱹᱰᱤ ᱦᱚᱲ ᱜᱮ ᱢᱟᱱᱮ ᱥᱟᱠᱨᱟᱛ ᱥᱤᱧ ᱥᱟᱠᱨᱟᱛ ᱧᱤᱫᱟᱹ ᱥᱟᱠᱨᱟᱛ ᱵᱟᱨᱭᱟ ᱞᱮᱠᱟ ᱥᱤᱧ ᱥᱟᱠᱨᱟᱛ ᱫᱚ ᱦᱳᱭᱳᱜ ᱠᱟᱱᱟ, ᱧᱤᱫᱟᱹ ᱥᱟᱠᱨᱟᱛ ᱫᱚ ᱧᱤᱫᱟᱹ ᱵᱚᱱ ᱯᱤᱴᱷᱟᱹᱭᱟ ᱯᱤᱴᱷᱟᱹ ᱞᱟᱴᱷᱭᱟ ᱵᱚᱱ ᱦᱮᱸ ᱥᱮ, ᱟᱨ ᱟᱨ ᱧᱤᱫᱟᱹ ᱫᱚ ᱧᱤᱫᱟᱹ ᱯᱤᱴᱷᱟᱹ ᱠᱟᱛᱮ ᱟᱫᱚ ᱚᱱᱟᱜᱮ ᱥᱤᱧ ᱥᱟᱠᱨᱟᱛ ᱦᱤᱞᱳᱜ ᱫᱚ ᱚᱱᱟ ᱡᱟᱦᱟᱸ ᱯᱤᱴᱷᱟᱹ ᱠᱚ ᱥᱟᱨᱮᱡ ᱛᱟᱦᱮᱱᱟ ᱦᱮᱸ ᱥᱮ ᱦᱮᱸ ᱚᱱᱟ ᱠᱚᱜᱮᱵᱚᱱ ᱡᱚᱢ ᱵᱟᱲᱟᱭᱟ ᱦᱮᱸ ᱥᱮ ᱛᱟ ᱯᱚᱨ ᱟᱹᱰᱤ ᱟᱭᱢᱟ ᱞᱮᱠᱟ ᱜᱮ ᱡᱮᱛᱩ ᱵᱚᱸᱜᱟ ᱵᱩᱨᱩ ᱪᱚᱰᱚᱨ ᱞᱟᱹᱜᱤᱫ ᱛᱮ ᱦᱟᱺᱰᱤ ᱵᱚᱱ ᱫᱚᱦᱚᱭᱟ ᱦᱮᱸ ᱥᱮ ᱟᱨ ᱡᱮᱞ ᱠᱚ ᱡᱮᱞ ᱠᱚ ᱵᱷᱟᱹᱡᱤ ᱦᱚᱸ ᱦᱳᱭᱳᱜᱼᱟ ᱟᱨ ᱞᱟᱡ ᱠᱟᱴᱟ ᱠᱚ ᱡᱟᱦᱟᱸ ᱢᱮᱱᱟᱜᱼᱟ ᱚᱱᱟ ᱞᱮᱴᱚ ᱠᱚ ᱦᱮ ᱥᱮ ᱦᱩᱢ ᱚᱱᱟ ᱚᱱᱟ ᱠᱚᱜᱮ ᱟᱨᱠᱤ ᱡᱚᱢ ᱵᱟᱲᱟᱭ ᱦᱳᱭᱳᱜᱼᱟ ᱡᱟᱦᱟᱸ ᱡᱮᱞ ᱯᱤᱴᱷᱟᱹ ᱢᱮᱱ ᱛᱮᱫᱚ ᱡᱩᱫᱤ ᱜᱩᱰᱩᱢ ᱜᱩᱰᱩ ᱜᱚᱡ ᱟᱹᱜᱩ ᱠᱟᱜ ᱠᱚᱣᱟ ᱦᱮᱸ ᱥᱮ ᱦᱮᱸ ᱜᱩᱰᱳ ᱜᱩᱰᱩ ᱡᱮᱞ ᱯᱤᱴᱷᱟᱹ ᱛᱟ ᱯᱚ ᱥᱤᱢ ᱡᱮᱞ ᱥᱩᱠᱨᱤ ᱡᱮᱞ ᱦᱮᱸ ᱥᱮ ᱱᱚᱝᱠᱟ ᱟᱨᱠᱤ ᱰᱟᱝᱨᱤ ᱡᱮᱞ ᱟᱨ ᱟᱯᱮ ᱥᱮᱡ ᱫᱚ
ᱦᱮᱸ ᱟᱞᱮ ᱥᱮᱡ ᱫᱚ ᱮ ᱡᱷᱚᱛᱚ ᱠᱷᱚᱱᱟᱜ ᱯᱩᱭᱞᱩ ᱨᱮᱫᱚ ᱟᱨᱠᱤ ᱚᱭ ᱡᱟᱦᱟᱸ ᱥᱩᱠᱨᱤ ᱡᱤᱞ ᱛᱟᱦᱮᱱᱟ
ᱦᱮᱸ,
ᱟᱞᱮ ᱫᱚ ᱥᱩᱠᱨᱤ ᱡᱤᱞ ᱜᱮᱞᱮ ᱵᱚᱸᱜᱟᱭᱟ ᱟᱨ ᱚᱱᱟ ᱜᱮᱞᱮ ᱯᱤᱴᱷᱟᱹᱭᱟ ᱚᱱᱟ ᱥᱟᱶᱛᱮ ᱟᱸ ᱡᱮᱫᱤᱱ ᱦᱤᱞᱳᱜ ᱫᱟᱠᱟ ᱩᱛᱩ ᱠᱚ ᱵᱚᱸᱜᱟ ᱵᱩᱨᱩᱭᱟ ᱩᱱ ᱦᱤᱞᱳᱜ ᱦᱚᱸ ᱟᱞᱮ ᱫᱚ ᱥᱩᱠᱨᱤ ᱡᱤᱞ ᱜᱮᱞᱮ ᱩᱛᱩᱭᱟ ᱚᱱᱟ ᱥᱟᱶᱛᱮ ᱩᱱᱻ ᱯᱤᱴᱷᱟᱹᱭᱟᱞᱮ ᱞᱮᱴᱚ ᱛᱟᱯᱚᱨᱮ ᱤᱭᱟᱹ ᱛᱟᱵᱮᱱ ᱠᱷᱟᱹᱡᱟᱹᱲᱤ ᱚᱱᱟ ᱠᱚᱢᱟ ᱢᱮᱱᱟᱜ ᱜᱮᱭᱟ᱾ ᱦᱚᱸᱜᱼ ᱱᱟ ᱠᱚ ᱛᱟᱞᱟᱛᱮ ᱦᱮᱸ᱾
ᱟᱨ ᱛᱟᱦᱚᱞᱮ ᱟᱯᱮ ᱛᱟᱦᱮ ᱵᱚᱸᱜᱟ ᱯᱤᱴᱟᱹ ᱡᱟᱦᱟᱸ ᱫᱚ ᱥᱤᱧ ᱥᱟᱠᱨᱟᱛ ᱥᱮ ᱦᱮᱸ ᱦᱩᱢ ᱟ ᱵᱚᱸᱜᱟ ᱯᱤᱴᱷᱟᱹ ᱯᱮ ᱵᱮᱱᱟᱣᱟ ᱦᱮᱸ ᱥᱮ ᱚᱱᱮ ᱟᱫᱚ ᱦᱩᱲᱩ ᱦᱚᱞᱚᱝ ᱛᱮ ᱦᱮᱸ ᱥᱮ
ᱦᱮᱸ ᱦᱮ ᱦᱮᱸ ᱟᱨ ᱚᱱᱟ ᱥᱟᱶᱛᱮ ᱟᱞᱮ ᱫᱚ ᱱᱚᱜ ᱚᱭ ᱡᱟᱦᱟᱸ ᱯᱤᱴᱷᱟᱹ ᱞᱟᱴᱷᱟ ᱠᱚ ᱚᱱᱟ ᱥᱩᱠᱨᱤ ᱡᱮᱞ ᱜᱮᱞᱮ ᱵᱚᱸᱜᱟᱭᱟ ᱟᱨ ᱫᱟᱠᱟ ᱩᱛᱩ ᱠᱚᱦᱚᱸ ᱥᱩᱠᱨᱤ ᱡᱤᱞ ᱜᱮ᱾
ᱟᱨ ᱛᱟᱦᱚᱞᱮ ᱚᱱᱮ ᱥᱤᱧ ᱥᱟᱠᱨᱟᱛ ᱦᱤᱞᱳᱜ ᱫᱚ ᱚᱱᱮ ᱱᱟᱣᱟ ᱴᱩᱠᱩᱡ ᱯᱮ ᱦᱟᱛᱟᱣᱟ ᱱᱟᱣᱟ ᱴᱩᱠᱩᱡ ᱨᱮᱫᱚ ᱥᱚᱲᱮᱭᱟᱯᱮ ᱥᱮ ᱫᱟ- ᱠᱟᱭᱟᱯᱮ
ᱵᱟᱝ ᱵᱟᱝ ᱦᱮᱸ ᱥᱚᱲᱮ ᱫᱚ ᱵᱟᱝ ᱫᱟᱠᱟᱜᱮ ᱚᱱᱟ ᱫᱚ ᱫᱟᱠᱟᱭᱟᱞᱮ ᱚᱱᱟ ᱥᱟᱶ ᱛᱮ ᱦᱟᱥᱟ ᱴᱩᱠᱩᱡ ᱛᱟᱦᱮᱱ ᱟᱨ ᱦᱟᱥᱟ ᱪᱮᱞᱟᱝ ᱟᱨᱠᱤ ᱦᱚᱸᱜᱼ ᱱᱟ ᱠᱤᱱ ᱜᱮ ᱟᱨ ᱥᱩᱠᱨᱤ ᱡᱤᱞ ᱞᱮ ᱩᱛᱩᱭᱟ ᱟᱨ ᱢᱤᱫᱴᱟᱝ ᱫᱚ ᱦᱟᱹᱠᱩ ᱛᱩ ᱛᱟᱦᱮᱱᱟ ᱟᱨ ᱡᱤᱞ ᱦᱟᱠᱩ ᱦᱩᱭ ᱢᱤᱫ ᱥᱟᱶ ᱛᱮᱞᱮ ᱡᱚᱢᱟ ᱩᱱ ᱦᱤᱞᱳᱜ ᱫᱚ
ᱦᱮᱸ ᱟᱨ
ᱟᱨ ᱛᱟᱦᱚᱞᱮ ᱟᱢ ᱫᱚ ᱠᱩᱥᱤᱭᱟᱜ ᱜᱮᱭᱟᱢ ᱛᱟᱦᱚᱞᱮ ᱯᱤᱴᱷᱟᱹ ᱠᱚ ᱰᱩᱸᱵᱩᱜ ᱠᱚ ᱦᱮᱸᱥᱮ ᱡᱚᱢ ᱞᱮᱴᱚ ᱠᱚ
ᱞᱮᱴᱚ ᱫᱚ ᱫᱚᱢᱮᱧ ᱠᱩᱥᱤᱭᱟᱜᱼᱟ
ᱟᱪᱷᱟ ᱟᱫᱚ ᱪᱮᱫ ᱪᱮᱫ ᱞᱮᱴᱚ ᱠᱚᱢ ᱠᱩᱥᱤ ᱪᱮᱫ ᱡᱤᱞ ᱥᱮ ᱨᱚᱠᱚᱡ ᱥᱮ ᱟᱨᱦᱚᱸ ᱟᱭᱢᱟ ᱞᱮᱠᱟᱱᱟᱜ ᱞᱮᱴᱚᱜᱮ ᱦᱩᱭᱩᱜᱼᱟ
ᱤᱧ ᱫᱚ ᱞᱮᱴᱚ ᱫᱚ ᱨᱚᱠᱚᱡ ᱞᱮᱴᱚ ᱦᱚᱧ ᱡᱚᱢ ᱟᱠᱟᱫᱟ ᱟᱨ ᱱᱚᱛᱮ ᱡᱤᱞ ᱞᱮᱴᱚ ᱦᱚᱧ ᱡᱚᱢ ᱟᱠᱟᱫᱟ ᱯᱩᱴ ᱠᱟᱹ ᱞᱤᱴᱟᱹ ᱦᱚᱧ ᱡᱚᱢ ᱠᱟᱫᱟ
ᱦᱮᱸ ᱟᱫᱚ ᱥᱮᱵᱮᱞ ᱜᱮᱭᱟ ᱦᱮᱸ ᱥᱮ
ᱦᱮᱸ ᱚᱱᱟ ᱫᱚ ᱟᱹᱰᱤ ᱫᱚᱢᱮ ᱥᱤᱵᱤᱞᱟ ᱦᱮᱸ ᱟᱫᱚ ᱦᱚᱞᱚᱝ ᱫᱚ ᱠᱚᱢ ᱧᱚᱜ ᱮᱢᱟᱜ ᱦᱩᱭᱩᱜᱼᱟ ᱮᱢᱱᱤᱛᱮ ᱦᱚᱞᱚᱝ ᱫᱚ ᱫᱚᱢᱮ ᱯᱷᱩᱞᱟᱹᱜ ᱟᱛᱚ ᱟᱫᱚ ᱦᱚᱞᱚᱝ ᱫᱚ ᱱᱚᱝᱠᱟ ᱫᱟᱜ ᱨᱮ ᱞᱮᱣᱦᱟᱣ ᱠᱟᱛᱮᱜ ᱮᱢᱟᱜ ᱦᱩᱭᱩᱜᱼᱟ ᱟᱨ ᱵᱟᱠᱷᱟᱡ ᱢᱟᱱᱮ ᱡᱩᱫᱤ ᱦᱚᱞᱚᱝ ᱛᱮᱜᱮᱢ ᱮᱢᱟᱜᱼᱟ ᱟᱫᱚ ᱠᱮᱴᱮᱡᱚᱜᱼᱟ ᱫᱚᱢᱮ ᱟᱨᱠᱤ ᱰᱷᱩᱸᱵᱚᱜ ᱰᱷᱩᱸᱵᱚᱜ ᱛᱟᱦᱮᱱᱟ ᱩᱛᱩ ᱨᱮ ᱟᱨ ᱡᱩᱫᱤ ᱚᱱᱟ ᱜᱚᱞᱟᱣ ᱠᱟᱛᱮᱢ ᱮᱢᱟᱜᱼᱟ ᱩᱛᱩ ᱨᱮ ᱛᱚ ᱟᱹᱰᱤ ᱪᱮᱦᱨᱟ ᱦᱮᱰᱮᱡ ᱢᱮᱥᱟᱜᱼᱟ ᱚᱱᱟᱛᱮ ᱛᱮ ᱤᱥᱤᱱᱚᱜᱼᱟ ᱟᱫᱚ ᱢᱤᱫ ᱠᱷᱟᱹᱯᱟᱹᱨᱤᱢ ᱩᱛᱩ
ᱟᱨ ᱛᱟᱦᱚᱞᱮ ᱟᱢ ᱡᱚᱢ ᱫᱚᱢ ᱡᱚᱢ ᱠᱟᱫᱟ ᱟᱨ ᱤᱥᱤᱱ ᱵᱟᱲᱟ ᱠᱟᱫᱟᱢ ᱛᱟᱦᱚᱞᱮ ᱞᱮᱴᱚ ᱠᱚ
ᱦᱮᱸ ᱞᱮᱴᱚᱧ ᱤᱥᱤᱱ ᱠᱟᱫᱟ
ᱟᱪᱪᱷᱟ
ᱨᱚᱠᱚᱡ ᱨᱚᱠᱚᱡ ᱞᱮᱴᱚ
ᱟᱫᱚ ᱛᱟᱦᱚᱞᱮ ᱡᱚᱠᱷᱚᱱᱮᱢ ᱞᱮᱴᱚ ᱞᱮᱫᱟ ᱦᱮᱸᱥᱮ ᱟᱫᱚ ᱡᱚᱢ ᱠᱟᱜ ᱜᱮᱭᱟᱢ ᱟᱫᱚ ᱪᱮᱫ ᱞᱮᱠᱟ ᱥᱮᱵᱮᱞ ᱞᱮᱱᱟ ᱫᱚᱢᱮ
ᱫᱚᱢᱮ ᱥᱤᱵᱤᱞ ᱞᱮᱱᱟ ᱚᱱᱟ ᱫᱚ ᱡᱤᱞ ᱞᱮᱠᱟ ᱜᱮᱛᱚ ᱩᱛᱩ ᱦᱩᱭᱩᱜᱼᱟ ᱚᱱᱠᱟ ᱠᱚᱥᱟᱣ ᱦᱩᱭᱩᱜᱼᱟ ᱟᱹᱰᱤ ᱜᱷᱟᱹᱲᱤᱡ ᱵᱷᱟᱹᱡᱤ ᱦᱩᱭᱩᱜᱼᱟ
ᱦᱮᱸ
ᱵᱷᱟᱹᱡᱤ ᱠᱟᱛᱮᱜ ᱟᱫᱚ ᱚᱱᱠᱟ ᱤᱭᱟᱹ ᱨᱮ ᱢᱮᱥᱟᱭ ᱦᱩᱭᱩᱜᱼᱟ ᱦᱚᱞᱚᱝ ᱢᱚᱥᱞᱟ ᱯᱟᱛᱤ ᱡᱷᱚ ᱡᱚᱛᱚ ᱠᱤᱪᱷᱩ ᱮᱢ ᱠᱟᱛᱮᱫ ᱦᱚᱞᱚᱝ ᱢᱟᱱᱮ ᱠᱚᱢ ᱠᱚᱢᱛᱮ ᱮᱢ ᱦᱩᱭᱩᱜᱼᱟ ᱟᱫᱚ ᱟᱹᱰᱤ ᱪᱮᱨᱦᱟ ᱟᱫᱚ ᱥᱩᱱᱩᱢ ᱥᱩᱱᱩᱢ ᱠᱟᱹᱴᱤᱡ ᱛᱟᱦᱮᱱᱟ ᱟᱹᱰᱤ ᱪᱮᱦᱨᱟ ᱫᱷᱟᱹᱨ ᱧᱚᱜ ᱟᱹᱰᱤ ᱥᱩᱱᱩᱢᱟᱜ ᱦᱩᱭᱩᱜᱼᱟ
ᱦᱮᱸ ᱦᱮᱸ ᱦᱮᱸ
ᱚᱛᱩᱭ ᱦᱩᱭᱩᱜᱼᱟ ᱟᱫᱚ ᱫᱚᱢᱮ ᱥᱤᱵᱤᱞᱟ
ᱦᱩᱸ ᱚᱝᱠᱟᱜᱮ
ᱡᱚᱢ ᱞᱮᱠᱷᱟᱱ ᱵᱟᱢ ᱦᱤᱲᱤᱧ ᱫᱟᱲᱮᱭᱟᱜᱼᱟ
ᱦᱮᱸ